ᱦᱮᱞᱳ!
ᱦᱳᱭ, ᱜᱚᱢᱠᱮ ᱡᱚᱦᱟᱨ ᱜᱮ ᱾
ᱦᱮᱸ, ᱜᱚᱝᱠᱮ ᱡᱚᱦᱟᱨ ᱜᱮ ᱜᱚᱢᱠᱮ ᱱᱤᱛᱳᱜ ᱫᱚ ᱚᱠᱟᱥᱮᱫ ᱨᱮ ᱢᱮᱱᱟᱜ ᱵᱮᱱᱟ᱾
ᱱᱚᱜᱚᱭ ᱠᱷᱮᱛ ᱥᱮᱫ ᱞᱤᱧ ᱪᱟᱞᱟᱣ ᱞᱮᱱᱟ ᱨᱩᱣᱟᱹᱲ ᱠᱟᱱᱟᱞᱤᱧ ᱾
ᱠᱷᱮᱛᱜᱤᱧ ᱪᱟᱞᱟᱣ ᱞᱮᱱᱟ ᱾
ᱦᱳᱭ, ᱥᱤᱪᱚ ᱠᱮᱜᱼᱟᱹᱧ ᱜᱟᱹᱰᱤ ᱛᱮ᱾
ᱟᱪᱪᱷᱟ ᱜᱚᱝᱠᱮ ᱟᱫᱚᱻ ᱡᱟᱦᱟᱸ ᱰᱟᱝᱨᱟ ᱱᱟᱦᱮᱞ ᱛᱮᱫᱚ ᱵᱟᱵᱚᱱ ᱥᱤᱭᱮᱜᱼᱟ᱾
ᱵᱟ ᱛᱚ ᱵᱟᱝ᱾
ᱞᱟᱦᱟᱛᱮᱧ ᱡᱟᱦᱟᱸ ᱦᱟᱯᱲᱟᱢ ᱠᱚᱠᱚ ᱞᱟᱹᱭ ᱵᱟᱲᱟᱭ ᱛᱟᱦᱮᱸᱫ ᱡᱮᱻ ᱡᱟᱦᱟᱸ ᱟᱵᱚ ᱜᱟᱹᱰᱤ ᱛᱮᱵᱚᱱ ᱥᱤᱭᱟ᱾ ᱚᱱᱟ ᱥᱤ ᱨᱮᱱᱟᱜ ᱦᱩᱲᱩ ᱟᱨ ᱡᱟᱦᱟᱸᱻ ᱟᱵᱚ ᱡᱟᱦᱟᱸ ᱯᱟᱹᱦᱤᱞ ᱡᱮᱢᱚᱱ ᱥᱤ ᱛᱟᱦᱮᱸᱫ ᱰᱟᱝᱨᱟ ᱱᱟᱦᱮᱞᱛᱮ ᱥᱮ ᱵᱟᱝᱼᱟ᱾ ᱦᱮᱸ ᱦᱮᱸ ᱚᱱᱟ ᱚᱱᱟ-ᱚᱱᱟ ᱨᱮᱱᱟᱜ ᱥᱤ᱾ ᱟᱹᱰᱤᱜᱟᱱ ᱯᱟᱨᱛᱷᱚᱠᱚ ᱡᱮᱱᱚ, ᱛᱟᱦᱮᱱᱟ ᱚᱱᱠᱟ ᱟᱵᱚᱣᱟᱜ ᱯᱷᱟᱨᱟᱠ ᱛᱟᱦᱮᱱᱟ ᱚᱱᱠᱟ ᱠᱚ ᱞᱟᱹᱭ ᱵᱟᱲᱟᱭᱟ ᱦᱟᱸᱜ᱾ ᱱᱚᱣᱟ ᱦᱟᱯᱲᱟᱢ ᱠᱚᱣᱟᱜ ᱠᱟᱛᱷᱟ ᱥᱟᱹᱨᱤ ᱥᱮ ᱠᱷᱟᱹᱞᱤ ᱟᱹᱵᱤᱱ ᱪᱮᱫ ᱵᱤᱱ ᱢᱚᱱᱮᱭᱟ ᱟᱹᱵᱤᱱᱟᱜ ᱢᱚᱱᱮᱛᱮ ᱚᱱᱟ ᱥᱟᱹᱨᱤ ᱥᱮ ᱠᱷᱟᱹᱞᱤ ᱾
ᱚᱱᱮ ᱦᱟᱯᱲᱟᱢ ᱠᱚᱫᱚ ᱥᱟᱹᱨᱤ ᱜᱮᱛᱚᱠᱚ ᱞᱟᱹᱭᱟ ᱾ ᱦᱮᱞ ᱪᱟᱵᱟᱣ ᱠᱟᱱᱟ ᱠᱚ᱾ ᱜᱤᱫᱽᱨᱟᱹ ᱠᱚᱦᱚᱸ ᱢᱟᱱᱮ ᱵᱟᱝ ᱠᱩ ᱵᱟᱲᱟᱭᱟ ᱦᱩᱱᱳ ᱱᱟᱦᱮᱞ ᱫᱤ ᱠᱚ᱾ ᱟᱹᱰᱤ ᱟᱹᱰᱤ ᱞᱟᱹᱴᱩ ᱟᱛᱮᱜ ᱠᱚ ᱥᱮᱬᱟᱭ ᱮᱫᱟ, ᱞᱟᱦᱟ ᱛᱮᱫᱚ ᱟᱹᱰᱤ ᱦᱩᱰᱤᱧ ᱠᱷᱚᱱ ᱜᱮ ᱠᱷᱩᱥᱤ ᱵᱟᱲᱮ
ᱦᱮ ᱟᱨ ᱱᱚᱝᱠᱟ ᱦᱚᱸ ᱧᱮᱞᱚᱜ ᱠᱟᱱᱟ᱾ ᱱᱤᱛᱚᱜ ᱫᱚ ᱟᱹᱰᱤ ᱜᱟᱱ ᱟᱫᱽ ᱤᱫᱤᱜ ᱠᱟᱱᱟ᱾ ᱵᱟᱹᱭ ᱵᱟᱹᱭ ᱛᱮ ᱟᱫᱽ ᱤᱫᱤᱜ ᱠᱟᱱᱟ᱾ ᱡᱟᱦᱟᱸ ᱰᱟᱹᱝᱜᱽᱨᱤ ᱱᱟᱦᱮᱞ ᱟᱨᱠᱤ᱾
ᱦᱳᱭ, ᱦᱳᱭ᱾
ᱱᱚ ᱫᱚ ᱯᱨᱟᱭ ᱜᱮ ᱜᱟᱹᱰᱤ ᱛᱮᱠᱚ ᱥᱤᱭᱟ, ᱨᱚᱴᱟᱨ ᱛᱮᱠᱚ ᱥᱤᱭᱟ ᱠᱤᱢᱵᱟ ᱱᱚᱶᱟ ᱯᱟᱣᱟᱨ ᱴᱮ᱾ᱞᱟᱨ ᱛᱮᱠᱚ ᱥᱤ ᱟ
ᱦᱩᱸ᱾
ᱦᱚᱸ ᱚᱱᱟᱠᱟ᱾ ᱜᱚᱝᱠᱮ ᱫᱟᱜ ᱡᱟᱹᱲᱤ ᱠᱚ ᱚᱠᱟ ᱞᱮᱠᱟ ᱚᱱᱛᱮ?
ᱱᱚᱜᱼᱚᱭ ᱫᱟᱜ ᱡᱟᱹᱲᱤ ᱥᱟᱨᱟᱫᱤᱱ ᱜᱮ ᱫᱟᱜ ᱡᱟᱹᱲᱤ ᱡᱟᱹᱯᱩᱫ ᱮᱫᱟᱭ ᱟᱞᱮ᱾ ᱯᱷᱟᱜ ᱫᱚ ᱵᱟᱭ ᱯᱷᱟᱜ ᱮᱫᱟᱭ ᱵᱩᱡᱩᱨᱚᱜ ᱠᱟᱱ ᱜᱮᱭᱟ᱾ ᱱᱟᱥᱮ-ᱱᱟᱥᱮ᱾
ᱨᱚᱦᱚᱭ ᱠᱚᱫᱚ ᱟᱹᱣᱨᱤ ᱞᱮ ᱫᱷᱩᱨᱟᱹᱜᱼᱟ, ᱱᱚᱜᱼᱚᱭ ᱛᱚ ᱱᱮᱦᱮᱜᱮ ᱫᱟ ᱞᱟᱜᱟᱣᱟᱜ ᱞᱮᱭᱟ᱾ ᱟᱹᱥᱟᱲ ᱵᱚᱸᱜᱟ ᱦᱩᱲᱩ ᱠᱟᱱᱟ᱾ ᱛᱟᱨᱯᱚᱨ ᱫᱟᱜ ᱞᱟᱜᱟᱣ ᱟᱠᱟᱫ ᱞᱮᱭᱟ᱾
ᱟᱪᱪᱷᱟ ᱟᱪᱪᱷᱟ, ᱟᱞᱮᱥᱮᱱ ᱫᱚ ᱟᱹᱰᱤ ᱞᱟᱦᱟ ᱠᱷᱚᱱ ᱜᱮ ᱫᱟᱜ ᱡᱟᱹᱲᱤ ᱫᱚ ᱦᱩᱭᱩᱜ ᱠᱟᱱᱟ᱾
ᱦᱮᱸᱻ᱾
ᱨᱚᱦᱚᱭ ᱠᱚᱫᱚ ᱪᱟᱵᱟ ᱞᱮᱠᱟ ᱪᱟᱵᱟᱜ ᱦᱤᱡᱩᱜ ᱠᱟᱱᱟ ᱟᱨᱠᱤ᱾
ᱦᱩᱸ᱾
ᱟᱨ ᱠᱤᱪᱷᱩ ᱫᱤᱱ ᱠᱷᱟᱱ ᱜᱮ ᱢᱚᱴᱟᱢᱩᱴᱤ ᱯᱟᱸᱪ ᱪᱷᱚ ᱫᱤᱱ ᱠᱷᱟᱱ ᱜᱮ ᱢᱚᱴᱟ-ᱢᱩᱴᱤ ᱮᱸᱻ ᱪᱟᱵᱟ ᱠᱮᱫᱟᱞᱮ ᱪᱟᱵᱟ ᱜᱚᱫᱟ ᱞᱮ ᱨᱚᱦᱚᱭ ᱠᱚᱫᱚ᱾ ᱫᱤᱭᱮ ᱱᱚᱣᱟ ᱫᱟᱜ ᱡᱟᱹᱯᱩᱫ ᱨᱮ ᱦᱟᱹᱠᱩ ᱠᱟᱴᱠᱚᱢ ᱠᱚ ᱚᱠᱟ ᱞᱮᱠᱟ ᱚᱱᱛᱮ? ᱠᱚ ᱧᱟᱢᱚᱜ ᱠᱟᱱᱟ ᱥᱮ ᱵᱟᱝ ᱜᱮ?
ᱟ ᱦᱩᱲᱩ ᱨᱚᱦᱚᱭ ᱫᱩᱲᱩᱵ ᱛᱚᱵᱮ ᱧᱟᱢ ᱟᱸᱡᱚᱢᱚᱜᱼᱟ